ᱦᱮᱸ ᱧᱟᱢᱚᱜ ᱠᱟᱱᱟ
ᱦᱮᱸ ᱟᱸᱡᱚᱢ ᱧᱟᱢ
ᱦᱮᱸ ᱡᱚᱦᱟᱨ ᱜᱮ
ᱦᱮᱸ ᱡᱚᱦᱟᱨ ᱜᱮ
ᱪᱮᱫ ᱠᱚ ᱪᱤᱠᱟᱹ ᱵᱟᱲᱟᱭ ᱠᱟᱱᱟ
ᱦᱮᱸ ᱪᱤᱠᱟᱹᱮ ᱵᱟᱝ ᱫᱩᱲᱩᱵ ᱵᱟᱲᱟ ᱦᱩᱭ ᱠᱟᱱᱟ
ᱟᱪᱪᱷᱟ
ᱟᱢᱜᱮ ᱪᱮᱫ ᱠᱚᱢ ᱪᱤᱠᱟᱹ ᱵᱟᱲᱟᱭᱮᱫᱟ
ᱮ ᱤᱧ ᱫᱚ ᱦᱟᱸᱜ ᱡᱚᱢ ᱵᱟᱲᱟ ᱠᱟᱛᱮᱫ ᱠᱟᱹᱴᱤᱡ ᱵᱟᱹᱫᱽ ᱥᱮᱫ ᱪᱟᱞᱟᱜ ᱦᱩᱭᱩᱜ ᱞᱟᱹᱜᱤᱫ ᱤᱧ ᱪᱤᱱᱛᱟᱹ ᱵᱟᱲᱟ ᱠᱟᱜᱼᱟ ᱟᱨ ᱟᱞᱮᱭᱟᱜ ᱵᱟᱹᱫᱽ ᱠᱚ ᱥᱤ ᱜᱚᱫ ᱠᱟᱜᱼᱟ ᱛᱚ ᱦᱟᱸᱜ ᱠᱟᱹᱴᱤᱡ ᱥᱚᱢᱟᱱ ᱵᱟᱲᱟᱭ ᱦᱩᱭᱩᱜᱼᱟ ᱟᱨ ᱪᱮᱫ
ᱦᱚᱸ
ᱟᱫᱚ ᱟᱯᱮ ᱚᱱᱛᱮ ᱫᱚ ᱠᱟᱹᱢᱤ ᱠᱚᱦᱚ ᱪᱮᱫ ᱞᱮᱠᱟ ᱪᱟᱞᱟᱜ ᱠᱟᱱᱟ
ᱠᱟᱹᱢᱤ ᱠᱚ ᱟᱞᱮ ᱦᱚᱸ ᱚᱱᱠᱟ ᱜᱮ ᱠᱷᱮᱛ ᱠᱚ ᱥᱤ ᱵᱟᱲᱟᱭ ᱠᱟᱱᱟ ᱦᱟᱹᱜ
ᱦᱮᱸ
ᱦᱮᱸ ᱛᱟᱯᱚᱨᱮ ᱦᱚᱜ ᱚᱭᱛᱚ ᱫᱟᱜ ᱠᱮᱫᱟᱭ ᱢᱤᱫᱴ ᱵᱷᱟᱜᱤ ᱜᱮᱭᱟ ᱛᱚᱞᱟ ᱠᱚ ᱫᱩᱫ ᱠᱚᱨᱮ ᱥᱚᱵ
ᱦᱮᱸ ᱦᱮᱸ
ᱦᱮ ᱟᱯᱮᱭᱟᱜ ᱫᱚ ᱚᱱᱠᱟ ᱛᱚᱞᱟ ᱠᱚ ᱛᱩᱫ ᱠᱟᱱᱮᱱ ᱛᱟᱯᱮᱭᱟ
ᱵᱟᱝᱜᱮ ᱟᱹᱣᱨᱤ ᱠᱟᱹᱴᱤᱡ ᱞᱮ ᱛᱟᱭᱱᱚᱢ ᱧᱚᱜ ᱠᱟᱱᱟ ᱦᱟᱸᱜ ᱱᱤᱛ ᱦᱚᱸ ᱟᱹᱣᱨᱤ ᱜᱮ ᱦᱩᱭᱩᱜ ᱛᱟᱞᱮᱭᱟ ᱢᱟᱱᱮ ᱜᱤᱲᱤ ᱟᱣᱨᱤ ᱜᱮᱲᱤᱭᱟ ᱱᱤᱛᱚ ᱦᱮᱸᱥᱮ
ᱦᱩᱸ
ᱠᱟᱹᱴᱤᱡ ᱮ ᱫᱮᱨᱤ ᱠᱟᱛᱮᱜ ᱜᱮ ᱮᱛᱚᱦᱚᱵ ᱫᱚ ᱦᱟᱸᱜ ᱮᱛᱚᱦᱚᱵ ᱟᱠᱟᱱᱟ ᱟᱪᱪᱷᱟ ᱦᱟᱹᱠᱩ ᱥᱟᱵ ᱠᱚ ᱪᱮᱫ ᱞᱮᱠᱟ ᱩᱰᱩᱠ ᱵᱟᱲᱟ ᱦᱩᱭᱩᱜ ᱠᱟᱱᱟ ᱫᱟᱜ ᱠᱚᱨᱮ
ᱦᱮᱸ ᱦᱟᱹᱠᱩ ᱥᱟᱵ ᱫᱚ ᱩᱰᱩᱠ ᱵᱟᱲᱟ ᱦᱩᱭᱩᱜ ᱠᱟᱱᱟ ᱡᱟᱦᱳᱠ ᱚᱝᱠᱟ ᱠᱷᱮᱛ ᱠᱚᱨᱮ ᱫᱟᱜ ᱵᱟᱲᱟ ᱠᱟᱱᱟ ᱛᱚ ᱡᱟᱭᱦᱳᱠ ᱚᱱᱠᱟ ᱯᱟᱴᱟ ᱠᱚ ᱡᱟᱞ ᱠᱚ ᱚᱲᱟᱣ ᱦᱩᱭ ᱠᱟᱱᱟ ᱚᱱᱠᱟ ᱫᱤᱱᱟᱹᱢ ᱥᱮᱛᱟᱜ ᱦᱩᱭᱩᱜ ᱠᱟᱱᱟ ᱚᱱᱠᱟ ᱜᱚᱴᱟ ᱠᱷᱟᱹᱛᱤᱨ ᱟᱭᱢᱟ ᱜᱮ ᱥᱟᱜᱤᱧ ᱚ ᱧᱟᱢᱚᱜ ᱠᱟᱱᱟ ᱠᱚ ᱦᱮᱸ
ᱟᱪᱪᱷᱟ ᱟᱪᱪᱷᱟ
ᱦᱮᱸ ᱦᱮᱸ ᱟᱢᱮᱢ ᱪᱟᱞᱟᱜ ᱜᱮᱭᱟ ᱥᱮ ᱵᱟᱝ
ᱦᱮᱸ ᱚᱱᱟ ᱠᱷᱟᱹᱛᱤᱨ ᱠᱷᱟᱛᱤᱨᱜᱮ ᱠᱩᱞ ᱠᱩᱞᱤ ᱫᱚᱦᱚ ᱠᱮᱫᱼᱟ ᱦᱟᱸᱜ ᱤᱧ ᱫᱚ ᱦᱟᱸᱜ ᱠᱟᱹᱴᱤᱡ ᱦᱟᱹᱠᱩ ᱥᱟᱵ ᱠᱚᱨᱮ ᱫᱚ ᱠᱟᱹᱴᱤᱡ ᱤᱧ ᱱᱮᱥᱟ ᱧᱚᱜ ᱜᱮᱭᱟ ᱦᱮᱸ ᱥᱮ ᱚᱱᱟ ᱠᱷᱮᱛ ᱱᱤᱭᱟᱹ ᱫᱟᱜ ᱨᱮᱫᱚ ᱵᱷᱟᱹᱜᱤ ᱜᱮ ᱦᱟᱹᱠᱩ ᱫᱩᱧ ᱥᱟᱵ ᱟᱠᱟᱫ ᱠᱚᱣᱟ ᱩᱱᱠᱩ ᱠᱚᱭ ᱠᱚ ᱢᱟᱹᱜᱨᱤ ᱠᱚ ᱦᱮᱸ ᱥᱮ ᱫᱟᱜ ᱨᱮᱠᱚ ᱨᱟᱠᱟᱵ ᱵᱟᱲᱟ ᱞᱮᱱᱟ ᱥᱟᱵ ᱵᱟᱲᱟ ᱦᱩᱭᱠᱟᱱᱟ ᱟᱫᱚ ᱦᱟᱸᱜ
ᱟᱪᱷᱟ ᱟᱪᱷᱟ
ᱱᱚᱛᱮ ᱫᱚ ᱦᱟᱸᱜ ᱩᱱᱟᱹᱜ ᱫᱚ ᱦᱟᱸᱜ ᱫᱟᱜ ᱫᱚ ᱵᱟᱝ ᱯᱮᱨᱮᱡ ᱠᱟᱱᱟ ᱚᱱᱟ ᱠᱷᱟᱹᱛᱤᱨ ᱯᱟᱴᱟ ᱠᱚᱫᱚ ᱵᱟᱝ ᱵᱟᱹᱭᱥᱟᱹᱣ ᱵᱟᱲᱟ ᱦᱩᱭ ᱠᱟᱱᱟ ᱦᱟᱸᱜ ᱛᱚ ᱟᱫᱚ ᱟᱨ ᱡᱟᱦᱟᱸ ᱧᱮᱞᱚᱜ ᱠᱟᱱᱟ ᱦᱟᱸ ᱡᱟᱦᱟᱸᱮ ᱨᱤᱢᱤᱞ ᱟᱨ ᱫᱟᱜ ᱮᱫᱟᱭ ᱚᱱᱠᱟ ᱛᱮᱫᱚ ᱦᱟᱸᱜ ᱡᱟ ᱢᱚᱱᱮᱜ ᱠᱟᱱᱟ ᱦᱟᱸᱜ ᱯᱟᱴᱟ ᱵᱟᱹᱭᱥᱟᱣ ᱨᱮᱱᱟᱜ ᱚᱠᱛᱚ ᱫᱚ ᱦᱟᱸᱜ ᱥᱩᱨ ᱥᱮᱴᱮᱨ ᱯᱮᱨᱮᱡᱚᱜ ᱠᱟᱱᱟ ᱦᱟᱜ ᱫᱟᱜ ᱠᱚ ᱯᱮᱨᱮᱡ ᱤᱫᱤᱜ ᱠᱟᱱᱟ ᱛᱚ ᱦᱮᱸ ᱚᱱᱟ ᱯᱚᱨᱮᱜᱮ ᱜᱮ ᱦᱟᱸᱜ ᱟᱫᱚ ᱯᱟᱴᱟ ᱠᱚ ᱵᱟᱹᱭᱥᱟᱹᱣ ᱦᱩᱭᱩᱜᱼᱟ ᱡᱟᱞᱟᱢ ᱠᱚ ᱵᱟᱹᱭᱥᱟᱹᱣ ᱦᱩᱭᱩᱜᱼᱟ ᱦᱟᱜ
ᱚᱸ
ᱩᱸ
ᱛᱟᱦᱚᱞᱮ ᱠᱷᱮᱛ ᱠᱚᱨᱮ ᱫᱚ ᱚᱱᱠᱟ ᱪᱤᱞᱤ ᱦᱟᱹᱠᱩ ᱠᱷᱮᱛ ᱠᱟᱱᱟ ᱠᱚ ᱵᱟᱹᱲᱛᱤ
ᱠᱷᱮᱛ ᱠᱚᱨᱮ ᱫᱚ ᱱᱚᱣᱟ ᱥᱩᱨ ᱥᱩᱯᱩᱨ ᱨᱮ ᱜᱟᱹᱰᱭᱟᱹ ᱠᱚ ᱢᱮᱱᱟᱜ ᱟᱛᱚ ᱦᱟᱸᱜ ᱟᱫᱚ ᱧᱟᱢ ᱫᱚᱠᱚ ᱧᱟᱢᱚᱜ ᱠᱟᱱᱟ ᱵᱚᱞᱛᱮ ᱫᱚ ᱦᱟᱸᱜ ᱟᱨ ᱩᱱᱠᱩ ᱢᱟᱹᱜᱽᱨᱤ ᱟᱨ ᱞᱮᱸᱡᱨᱟ ᱠᱚ ᱧᱟᱢᱚᱜ ᱠᱟᱱᱟ ᱦᱟᱸᱜ ᱡᱟᱹᱥᱛᱤ ᱫᱚ ᱠᱷᱮᱛ ᱨᱮ ᱟᱨ ᱜᱟᱹᱰᱭᱟᱹ ᱫᱷᱟᱨᱮ ᱯᱟᱥᱮ ᱨᱮᱫᱚ ᱠᱟᱹᱭ ᱠᱚ ᱧᱟᱢᱚᱜ ᱠᱟᱱᱟ ᱦᱟᱸᱜ ᱥᱮ ᱠᱷᱚᱭ ᱦᱟᱹᱠᱩ ᱠᱚ ᱧᱟᱢᱚᱜ ᱠᱟᱱᱟ ᱠᱚ
ᱦᱩᱸ
ᱪᱤᱞᱤ ᱪᱤᱞᱤ ᱦᱟᱸᱠᱩ ᱠᱩᱫᱚᱢ ᱥᱮᱸᱫᱽᱨᱟ ᱠᱮᱫ ᱠᱚᱣᱟ ᱛᱟᱦᱚᱞᱮ ᱟᱢ ᱫᱚ
ᱤᱧ ᱫᱚ ᱚᱝᱠᱟ ᱡᱟᱭᱦᱳᱠ ᱵᱮᱧᱡᱨᱟ ᱜᱩᱲᱟᱹᱭ ᱢᱟ ᱢᱮᱱᱟᱜ ᱥᱟᱶᱛᱮ ᱩᱱᱠᱩ ᱡᱟᱭᱦᱳᱠ ᱯᱩᱴᱤ ᱠᱚ ᱛᱟᱨᱯᱚᱨᱮ ᱟᱨ ᱪᱤᱞᱤ ᱠᱚ ᱢᱳ ᱢᱳᱲᱩᱞᱟ ᱠᱚ ᱩᱱᱠᱩ ᱜᱮ ᱵᱟᱹᱲᱛᱤ ᱠᱚ ᱧᱟᱢᱚᱜ ᱦᱟᱜ ᱠᱟᱱᱟ ᱪᱚ ᱟᱨ ᱟᱞᱮᱭᱟ ᱠᱷᱮᱛ ᱠᱚᱨᱮ ᱚᱱᱠᱟ ᱯᱩᱠᱷᱨᱤ ᱠᱚᱦᱚ ᱵᱟᱱᱩᱜ ᱛᱚ ᱥᱩᱨ ᱠᱚᱨᱮ
ᱦᱮᱸ ᱦᱮᱸ
ᱦᱩ ᱚᱱᱠᱟ ᱫᱚ ᱵᱟᱝᱠᱚ ᱧᱟᱢᱚᱜ ᱠᱟᱱᱟ ᱯᱩᱠᱷᱨᱤ ᱠᱚᱨᱮ ᱦᱟᱹᱠᱩ ᱠᱚ
ᱟᱪᱪᱷᱟ ᱟᱪᱪᱷᱟ ᱟᱪᱪᱷᱟ ᱟᱫᱚ ᱟᱪᱪᱷᱟ ᱱᱤᱭᱟᱹ ᱫᱟᱣ ᱢᱟ ᱦᱩᱞ ᱢᱟᱦᱟ ᱯᱟᱨᱚᱢᱮᱱᱟ ᱠᱤᱪᱷᱩ ᱫᱤᱱ ᱞᱟᱦᱟᱨᱮ ᱪᱮᱫ ᱞᱮᱠᱟᱯᱮ ᱢᱟᱱᱟᱣ ᱠᱮᱫᱼᱟ
ᱦᱮᱸ ᱢᱟᱱᱟ ᱵᱟᱛᱟᱣ ᱫᱚ ᱡᱟᱭᱦᱚᱠ ᱱᱟᱯᱟᱭ ᱛᱮᱜᱮ ᱢᱟᱱᱟᱣ ᱵᱟᱛᱟᱣ ᱦᱩᱭᱱᱟ ᱟᱫᱚ ᱠᱟᱹᱡ ᱮᱛᱚᱦᱚᱵ ᱠᱚᱦᱚᱸ ᱥᱟᱨ ᱥᱟᱜᱩᱱ ᱛᱮᱜᱮ ᱮᱦᱚᱵ ᱦᱩᱭ ᱱᱟ
ᱦᱩᱸ
ᱛᱟᱨᱯᱚᱨ ᱜᱚᱭ ᱛᱟᱨᱟᱥᱤ ᱵᱮᱲᱟ ᱜᱮ ᱮᱴᱠᱮᱴᱚᱬᱮ ᱠᱚ ᱤᱱᱟ. ᱠᱟᱹᱡ ᱢᱟᱱᱮ ᱫᱟᱜ ᱡᱟᱹᱲᱤ ᱠᱚᱭ ᱟᱹᱜᱩ ᱠᱮᱫᱟᱭ ᱛᱚ ᱚᱱᱠᱟ ᱞᱟᱹᱭ ᱞᱮᱱᱠᱷᱟᱱ ᱚᱱᱩᱥᱴᱷᱟᱱ ᱡᱟᱦᱟᱸ ᱥᱟᱯᱲᱟᱣ ᱦᱩᱭ ᱞᱮᱱ ᱛᱟᱦᱮ ᱚᱱᱟ ᱫᱚ ᱩᱱ ᱨᱮᱜᱮ ᱛᱩᱠᱩᱢ
ᱟᱪᱪᱷᱟ ᱟᱪᱪᱷᱟ
ᱦᱩᱸ
ᱟᱫᱚ ᱦᱟᱸᱜ ᱡᱟᱭᱦᱳᱠ ᱵᱚᱸᱜᱟ ᱵᱩᱨᱩ ᱠᱟᱹᱢᱤ ᱠᱚᱫᱚ ᱦᱟᱸᱜ ᱞᱟᱦᱟ ᱨᱮᱜᱮ ᱥᱤᱨᱟᱹᱣ ᱠᱟᱱᱟ ᱤᱱᱟᱹᱜᱮ ᱱᱟᱯᱟᱭ ᱠᱟᱛᱷᱟ ᱫᱚ ᱦᱟᱸᱜ
ᱦᱩᱸ
ᱟᱫᱚ ᱫᱟᱜ ᱡᱟᱹᱲᱟᱜ ᱢᱟ ᱵᱟᱝ ᱞᱟᱹᱭᱟᱜ ᱠᱟᱱᱟ ᱦᱮᱸ ᱥᱮ ᱛᱤᱱᱨᱮ ᱫᱟᱜ ᱡᱟᱹᱲᱤ ᱭᱮᱫᱟᱭ ᱛᱤᱱᱨᱮ ᱵᱟᱝᱦᱟᱸᱜ ᱟᱞᱮ ᱱᱚᱛᱮ ᱦᱚᱸ ᱦᱩᱞ ᱢᱟᱦᱟ ᱠᱚᱫᱚ ᱟᱹᱰᱤ ᱱᱟᱯᱟᱭ ᱛᱮᱜᱮ ᱥᱤᱨᱟᱹ ᱫᱚ ᱥᱤᱨᱟᱹ ᱠᱟᱱ ᱜᱮᱭᱟ ᱦᱟᱸᱜ ᱡᱟᱦᱟᱸ ᱵᱚᱛᱚᱨ ᱛᱟᱦᱮᱸ ᱠᱟᱱᱟ ᱨᱤᱢᱤᱞ ᱛᱮ ᱚᱱᱟ ᱵᱚᱸᱜᱟ ᱟᱨ ᱨᱮᱹᱞᱤ ᱛᱮᱫ ᱠᱚᱨᱟᱣ ᱜᱟᱱᱚᱜ ᱟᱥᱮ ᱵᱟᱝ ᱤᱱᱟᱹ ᱢᱤᱫᱴᱤᱡ ᱵᱚᱛᱚᱨ ᱛᱟᱦᱮᱸ ᱠᱟᱱ ᱜᱮ ᱛᱟᱞᱮᱭᱟ᱾ ᱛᱚ ᱚᱱᱟ ᱵᱚᱛᱚᱨ ᱫᱚ ᱦᱟᱸᱜ ᱡᱟᱭᱦᱳᱠ ᱵᱟᱝ ᱦᱩᱭ ᱚᱱᱠᱟ ᱫᱚ ᱦᱟᱸᱜ ᱨᱮᱞᱤ ᱢᱩᱪᱟᱹᱫ ᱟᱠᱟᱱᱟ ᱛᱟᱨᱯᱚᱨᱮ ᱱᱟᱝ ᱫᱟᱜ ᱡᱟᱹᱲᱤ ᱫᱚ ᱟᱨᱟᱢᱵᱚ ᱠᱟᱜᱼᱟᱭ
ᱟᱪᱪᱷᱟ ᱟᱪᱪᱷᱟ
ᱛᱟᱨᱯᱚᱨᱮ ᱢᱟ ᱯᱚᱨᱜᱨᱟᱢ ᱠᱚ ᱡᱟᱦᱟᱸ ᱠᱚ ᱛᱟᱦᱮᱸ ᱠᱟᱱᱟ ᱚᱱᱟ ᱠᱚᱫᱚ ᱦᱮᱸ ᱛᱟᱯᱚᱨᱮ ᱡᱟᱦᱟᱸ ᱯᱳᱜᱨᱟᱢ ᱠᱚ ᱛᱟᱦᱮᱸ ᱠᱟᱱᱟ ᱚᱱᱟ ᱢᱟ ᱤᱱᱰᱳᱨ ᱠᱚ ᱛᱟᱦᱮᱸ ᱠᱟᱱᱟ ᱛᱚ ᱟᱫᱚ ᱦᱟᱸᱜ ᱚᱱᱟ ᱫᱚ ᱱᱟᱜ ᱦᱚᱨᱚ ᱵᱚᱨᱚ ᱵᱟᱝ ᱦᱩᱭᱠᱟᱱᱟ᱾
ᱟᱪᱷᱟ ᱟᱪᱷᱟ
ᱵᱟᱝ ᱟᱞᱮ ᱫᱚ ᱚᱱᱠᱟ ᱟᱣᱩᱴᱰᱳᱨ ᱛᱟᱦᱮᱸ ᱠᱟᱱ ᱛᱟᱞᱮᱭᱟ ᱯᱚᱜᱨᱟᱢ ᱠᱚᱫᱚ ᱯᱟᱲᱟᱣ ᱞᱮᱫ ᱛᱟᱦᱮᱸᱫ ᱟᱫᱚ ᱠᱟᱱᱟ ᱫᱟᱜ ᱞᱮᱱᱠᱷᱟᱱ ᱜᱮ
ᱦᱩᱸ ᱱᱤᱭᱟᱹ ᱫᱷᱟᱣ ᱢᱟ ᱫᱟᱜ ᱢᱟ ᱟᱹᱰᱤ ᱜᱟᱱ ᱞᱮᱴ ᱛᱮ ᱫᱟᱜ ᱠᱮᱫᱮᱜᱟᱭ ᱫᱟᱜ ᱫᱚ ᱦᱤᱥᱟᱹᱵ ᱢᱚᱛᱚ ᱫᱚ ᱟᱥᱟᱲ ᱵᱚᱸᱜᱟ ᱮᱛᱚᱦᱚᱵᱽᱼᱮᱛᱚᱦᱚᱵᱽ ᱠᱷᱚᱱ ᱜᱮ ᱦᱟᱸᱜ ᱢᱟᱱᱮ ᱟᱨᱚᱭ ᱞᱟᱦᱟ ᱦᱤᱛᱚᱜ ᱠᱷᱚᱱ ᱜᱮ ᱫᱟᱜ ᱡᱟᱹᱲᱤᱭᱟᱜ ᱛᱟᱦᱮᱸ ᱠᱟᱱᱟ ᱱᱤᱭᱟᱹ ᱫᱷᱟᱣ ᱫᱚ ᱠᱟᱹᱴᱤᱡ ᱵᱤᱞᱚᱢ ᱜᱚᱫ ᱠᱟᱱᱟᱭ᱾ ᱟᱢ ᱪᱮᱫ ᱚᱱᱠᱟ ᱠᱟᱨᱚᱱ ᱠᱚ ᱦᱩᱭ ᱫᱟᱲᱮᱭᱟᱜᱼᱟ ᱡᱟᱦᱟᱸ ᱞᱟᱦᱟᱜ ᱞᱟᱭᱚᱜ ᱱᱚᱝᱠᱟ ᱯᱚᱨᱤᱵᱚᱨᱛᱚᱱᱚᱜ ᱠᱟᱱᱟ᱾
ᱨᱮᱱᱟᱜ ᱱᱚᱣᱟ ᱫᱟᱜ ᱡᱟᱹᱲᱤ ᱡᱟᱦᱟᱸ ᱠᱚ ᱯᱚᱨᱤᱵᱚᱨᱛᱚᱱ ᱱᱚᱣᱟ ᱫᱚ ᱞᱟᱭᱚᱝ ᱨᱮᱱᱟᱜ ᱢᱮᱱᱟᱜᱼᱟ ᱟᱹᱨᱤ ᱞᱟᱭᱚᱝ ᱨᱮᱱᱟᱜ ᱡᱟᱦᱟᱸ ᱟᱹᱨᱤ ᱚᱱᱟ ᱟᱹᱰᱤᱴᱟᱜ ᱵᱟᱝ ᱦᱩᱭᱩᱜ ᱠᱟᱱᱟ᱾ ᱚᱱᱟ ᱠᱚ ᱚᱱ ᱛᱮᱜᱮ ᱡᱚ ᱱᱚᱣᱟ ᱦᱚᱞᱚᱝ ᱠᱚᱫᱚ ᱯᱟᱞᱴᱟᱜ ᱠᱟᱱᱟ
ᱪᱮᱫ ᱪᱚ ᱥᱟᱰᱮ ᱠᱟᱱᱟ ᱢᱚᱱ ᱦᱚᱸᱭ
ᱪᱮᱫ ᱞᱮᱠᱟᱭ ᱥᱟᱰᱮ ᱠᱟᱱᱟ ᱦᱟᱜ
ᱪᱮᱫ ᱪᱚ ᱥᱟᱲᱮ ᱠᱟᱱᱟ ᱦᱤᱞᱟᱹᱜ ᱠᱟᱱ ᱦᱮᱸᱰᱯᱷᱳᱱ ᱦᱤᱞᱟᱹᱜ ᱠᱟᱱ ᱞᱮᱠᱟᱭ ᱟᱸᱡᱚᱢᱚᱜ ᱠᱟᱱᱟ
ᱱᱤᱛᱚᱝ ᱚᱱᱠᱟ ᱥᱟᱰᱮ ᱠᱟᱱᱟ᱾
ᱵᱟᱝ ᱱᱤᱛᱚᱜ ᱫᱚ ᱵᱟᱝ ᱥᱟᱰᱮ ᱱᱤᱛᱚᱜ ᱫᱚ ᱵᱟᱝ ᱥᱟᱰᱮ ᱠᱟᱱᱟ
ᱟᱵᱚᱣᱟᱜ ᱱᱚᱣᱟ ᱦᱚᱭᱞᱚᱝ ᱠᱚᱦᱚᱸ ᱫᱤᱥᱟᱹᱜ ᱠᱟᱱᱟ ᱫᱚᱢᱮ ᱜᱮ ᱵᱟᱹᱲᱛᱤ ᱠᱷᱚᱱ ᱵᱟᱹᱲᱛᱤ ᱜᱮ᱾
ᱚᱱᱟ ᱛᱚ ᱢᱤᱫ ᱢᱤᱫᱴᱟᱝ ᱠᱟᱹᱦᱤᱢ ᱠᱚᱨᱟᱣ ᱠᱷᱟᱱ ᱛᱚ ᱟᱨ ᱢᱤᱫ ᱟᱵᱚ ᱡᱩᱫᱤ ᱵᱚᱱ ᱢᱮᱱᱮᱫᱟ ᱵᱚᱱ ᱡᱮ ᱯᱞᱟᱥᱴᱤᱠ ᱩᱱᱟᱹᱜ ᱵᱟᱵᱚᱱ ᱭᱩᱡᱟᱵᱚᱱ᱾
ᱦᱩᱸ
ᱵᱟᱵᱚᱱ ᱤᱭᱩᱡᱟᱵᱚᱱ ᱮᱱᱠᱷᱟᱱ ᱚᱱᱠᱟ ᱡᱟᱦᱟᱸ ᱯᱮᱠᱮᱡᱤᱝ ᱠᱚ ᱦᱤᱡᱩᱜ ᱠᱟᱱ ᱛᱟᱵᱚᱱᱟ ᱚᱱᱟ ᱯᱮᱠᱮᱡᱤᱝ ᱛᱮ ᱵᱟᱝᱵᱚᱱ ᱠᱚᱨᱟᱣ ᱫᱟᱲᱮᱭᱟᱜ ᱟᱵᱚ ᱟᱨ ᱱᱚᱛᱮ ᱯᱞᱟᱥᱴᱤᱠ ᱜᱳᱡ ᱠᱟᱛᱮ ᱯᱮᱠᱮᱡᱤᱝ ᱠᱚ ᱤᱭᱩᱡᱽ ᱠᱟᱛᱮᱫ ᱡᱮ ᱚᱱᱟ ᱵᱚᱱ ᱟᱛᱟᱨ ᱜᱤᱰᱤᱭᱟᱵᱚᱱ ᱟᱛᱟᱨ ᱜᱤᱰᱤ ᱠᱷᱟᱱ ᱫᱚ ᱫᱷᱩᱣᱟ. ᱛᱮ ᱟᱵᱚᱣᱟᱜ ᱚᱱᱮ ᱚᱱᱠᱟ ᱠᱤᱪᱷᱩ ᱮ ᱛᱟᱦᱞᱮ ᱱᱚᱣᱟᱣᱟᱨᱮ ᱪᱮᱫ ᱪᱤᱠᱟ. ᱦᱩᱭᱩᱜ ᱜᱮᱭᱟ ᱟᱢᱟᱜ ᱢᱚᱛᱟᱢᱚᱛ
ᱟᱫᱚ ᱦᱟᱸᱜ ᱱᱚᱣᱟ ᱫᱚ ᱦᱟᱸᱜ ᱡᱚᱛᱷᱟᱛ ᱠᱟᱛᱷᱟ ᱜᱮ ᱠᱟᱱᱟ ᱯᱞᱟᱥᱴᱤᱠ ᱠᱚ ᱞᱮᱠᱟᱱ ᱡᱤᱱᱤᱥ ᱠᱚ ᱡᱟᱦᱟᱸ ᱫᱚ ᱦᱟᱸᱜ ᱞᱟ. ᱠᱛᱤ ᱫᱚ ᱮᱠᱫᱚᱢ ᱜᱮ ᱞᱟᱹᱠᱛᱤ ᱠᱟᱱ ᱜᱮᱭᱟ ᱵᱟᱝᱠᱷᱟᱱ ᱫᱚ ᱦᱟᱸᱜ ᱵᱟᱝ ᱜᱟᱱᱚᱜ ᱠᱟᱱᱟ ᱟᱫᱚ ᱱᱤᱛᱚᱜ ᱨᱮᱱᱟᱜ ᱡᱟᱦᱟᱸ ᱚᱠᱛᱚ ᱨᱮ ᱧᱮᱞᱚᱜ ᱠᱟᱱᱟ ᱱᱤᱛᱚᱜ ᱫᱚ ᱟᱫᱚ ᱠᱚᱨᱟᱣ ᱵᱚᱞᱛᱮ ᱫᱚ ᱱᱤᱭᱟᱹ ᱜᱮ ᱠᱚᱨᱟᱣ ᱨᱮᱱᱟᱜ ᱮᱫ ᱚᱱᱠᱟ ᱦᱚᱨ ᱯᱟᱸᱡᱟ ᱦᱩᱭᱩᱜᱼᱟ ᱡᱟᱦᱟᱸ ᱫᱚ ᱯᱞᱟᱥᱴᱤᱠ ᱵᱟᱫ ᱛᱮᱦᱚᱸ ᱜᱟᱱᱚᱜᱼᱟ ᱵᱟ ᱯᱞᱟᱥᱴᱤᱠ ᱛᱮᱭᱟᱨ ᱦᱚᱸ ᱴᱷᱤᱠ ᱜᱮᱭᱟ ᱠᱤᱱᱛᱩ ᱚᱱᱟ ᱰᱤᱥᱯᱚᱡᱤᱵᱮᱞ ᱞᱟᱹᱜᱤᱫ ᱡᱟᱦᱟᱸ ᱢᱤᱫᱴᱤᱡ ᱦᱚᱨ ᱚᱱᱟ ᱵᱮᱱᱟᱣ ᱨᱮᱱᱟᱜ ᱪᱮᱥᱴᱟ ᱫᱚᱦᱚᱭ ᱦᱩᱭᱩᱜᱼᱟ ᱟᱨ ᱱᱤᱛᱚᱜ ᱫᱚ ᱱᱤᱛᱚᱜ ᱯᱚᱨᱡᱚᱱᱛᱚ ᱦᱟᱸᱜ ᱟᱹᱣᱨᱤᱜᱮ ᱚᱱᱠᱟ ᱫᱚ ᱵᱮᱱᱟᱣ ᱨᱩᱣᱟᱹᱲᱚᱜᱼᱟ ᱡᱮ ᱯᱟᱞᱟᱥᱴᱤᱠ ᱚᱱᱠᱟ ᱛᱚᱢᱟᱨ ᱰᱤᱥᱯᱚᱡᱤᱵᱮᱞ ᱜᱟᱱᱚᱜ ᱞᱮᱠᱟ ᱛᱚ ᱨᱤᱭᱤᱭᱩᱡᱽ ᱫᱚ ᱜᱟᱱᱚᱜ ᱠᱟᱱ ᱜᱮᱭᱟ ᱦᱟᱸᱜ ᱚᱱᱟ ᱫᱚ ᱮᱠᱢᱟᱛᱨᱚ ᱠᱚᱨᱟᱣ ᱜᱟᱱᱚᱜᱼᱟ ᱟᱨ ᱯᱞᱟᱥᱴᱤᱠ ᱞᱚ ᱠᱚᱫᱚ ᱦᱟᱸᱜ ᱚᱱᱟ ᱠᱚᱫᱚ ᱦᱟᱸᱜ ᱴᱷᱤᱠ ᱥᱜ ᱜᱮ ᱵᱟᱝ ᱦᱩᱭᱩᱜᱼᱟ ᱠᱟᱨᱚᱱ ᱚᱱᱟ ᱫᱚ ᱯᱚᱨᱤ ᱵᱮᱥ ᱛᱚᱢᱟᱨ ᱞᱟᱭᱚᱝ ᱨᱮ ᱡᱮᱨᱚᱠᱚᱢ ᱵᱷᱟᱵᱛᱮ ᱢᱮᱥᱟᱜ ᱠᱟᱱᱟ ᱚᱱᱟᱴᱟᱜ ᱜᱮ ᱟᱹᱰᱤ ᱢᱟᱨᱟᱝ ᱛᱤ ᱫᱚ ᱠᱷᱩᱛᱤ ᱫᱚᱦᱚᱭᱮᱫᱼᱟ ᱞᱟᱭᱚᱝᱼᱜ ᱦᱚᱸ ᱟᱨ ᱢᱟᱹᱱᱢᱤ ᱠᱚᱣᱟᱜ ᱦᱚᱸ ᱵᱟ ᱡᱤᱭᱟᱹᱞᱤ ᱠᱚᱣᱟᱜ ᱦᱚᱸ ᱦᱮᱸ ᱥᱮ ᱛᱚ ᱱᱤᱛᱳᱜ ᱞᱟᱹᱜᱤᱫ ᱫᱚ ᱱᱤᱭᱟᱹ ᱱᱤᱭᱟᱹᱜ ᱜᱮ ᱠᱚᱨᱟᱣ ᱜᱟᱱᱚᱜᱼᱟ ᱡᱮ ᱚᱱᱟ ᱡᱟᱦᱟᱸ ᱯᱞᱟᱥᱴᱤᱠ ᱠᱚ ᱚᱱᱟ ᱠᱚ ᱨᱤᱭᱩᱡᱽ ᱜᱟᱱᱚᱜ ᱢᱟ ᱚᱱᱟ ᱠᱚ ᱞᱟᱹᱜᱤᱫ ᱢᱟᱱᱮ ᱨᱤᱭᱩᱡᱽ ᱜᱮ ᱠᱚᱨᱟᱣ ᱜᱟᱱᱚᱜ ᱜᱟᱱᱚᱜ ᱜᱮᱭᱟ ᱛᱚ ᱟᱫᱚ ᱤᱱᱟᱹᱜᱮ ᱠᱚᱨᱟᱣ ᱨᱮᱱᱟᱜ ᱜᱮ ᱱᱤᱛᱚᱜ ᱫᱚ ᱦᱚᱨ ᱫᱚ ᱦᱟᱸᱜ ᱟᱨ ᱡᱚᱠᱷᱚᱱ ᱯᱚᱨᱚᱵᱚᱨᱛᱤ ᱠᱟᱞᱨᱮ ᱚᱱᱠᱟ ᱠᱳᱱᱳ ᱦᱚᱨ ᱧᱟᱢᱚᱜᱼᱟ ᱡᱟᱦᱟᱸ ᱫᱚ ᱚᱱᱟ ᱰᱤᱥᱯᱚᱡᱤᱵᱮᱞ ᱜᱟᱱᱚᱜᱼᱟ ᱛᱚᱠᱷᱚᱱ ᱫᱚ ᱦᱟᱸᱜ ᱚᱱᱟ ᱦᱚᱨᱜᱮ ᱟᱯᱱᱟᱨ ᱦᱩᱭᱩᱜᱼᱟ
ᱰᱤᱥᱯᱩᱥ ᱫᱚ ᱚᱱᱟ ᱨᱮᱱᱟᱜ ᱚᱛᱚ ᱡᱷᱚᱠ ᱧᱮᱧᱮᱞ ᱦᱚᱲ ᱛᱮᱫᱚ ᱚᱱᱠᱟ ᱫᱚ ᱵᱟᱝ ᱵᱩᱡ ᱟᱠᱟᱱᱟ ᱡ ᱯᱟᱞᱟᱥᱴᱤᱠ ᱟᱫᱚ ᱡᱟᱭᱦᱚᱠ ᱱᱚᱣᱟ ᱫᱚ ᱨᱤᱥᱟᱭᱠᱮᱞ ᱞᱮᱱᱠᱷᱟᱱ ᱜᱮ ᱱᱟᱯᱟᱭ ᱠᱚᱼᱟ ᱡᱟᱭ ᱦᱚᱠ
ᱦᱮᱸ ᱦᱮᱸ ᱟᱫᱚ ᱦᱟᱸᱜ ᱡᱮᱦᱮᱛᱩ ᱚᱱᱠᱟᱱ ᱠᱚᱱᱚ ᱦᱚᱨ ᱵᱟᱹᱱᱩᱜ ᱠᱷᱟᱹᱛᱤᱨ ᱨᱤᱥᱟᱭᱠ ᱨᱤᱥᱟᱭᱠᱮᱞᱟᱜ ᱦᱚᱨ ᱫᱚ ᱦᱟᱸᱜ ᱢᱟᱱᱮ ᱥᱟᱵ ᱨᱮᱱᱟᱜ ᱠᱟᱛᱷᱟ ᱞᱟᱹᱭ ᱦᱩᱭᱩᱜ ᱠᱟᱱᱟ ᱟᱨ ᱪᱮᱫ
ᱦᱩᱸ
ᱟᱫᱚ ᱦᱟᱸᱜ ᱠᱤᱪᱷᱩ ᱠᱤᱪᱷᱩ ᱠᱷᱮᱛᱨᱚ ᱫᱚ ᱟ ᱛᱩᱢᱟᱨ ᱡᱟᱦᱟᱸ ᱡᱮ ᱯᱟᱞᱟᱥᱴᱤᱠ ᱠᱚ ᱚᱱᱟ ᱠᱚ ᱵᱟᱫ ᱛᱮᱦᱟᱸᱜ ᱡᱟᱦᱟ ᱵᱟᱭᱳᱰᱤᱜᱨᱮᱰᱮᱵᱮᱞ ᱡᱤᱱᱤᱥ ᱠᱚᱛᱮ ᱵᱮᱱᱟᱣ ᱠᱟᱱᱟ ᱚᱱᱠᱟᱱ ᱡᱤᱱᱤᱥ ᱠᱚᱛᱮ ᱦᱚᱸ ᱱᱤᱛᱚᱜ ᱫᱚ ᱯᱟᱞᱟᱥᱴᱤᱠ ᱵᱟᱫ ᱛᱮ ᱚᱱᱟ ᱠᱚ ᱵᱮᱵᱷᱟᱦᱟᱨᱚᱜ ᱠᱟᱱ ᱜᱮᱭᱟ ᱦᱟᱸᱜ ᱡᱮᱢᱚᱱ ᱯᱚᱞᱤᱛᱤᱱ ᱵᱟᱫ ᱛᱮ ᱠᱟᱜᱚᱡᱟᱜ ᱵᱮᱜᱽ ᱦᱮᱸ ᱥᱟᱠᱟᱢᱟᱜ ᱠᱚ ᱮᱸ ᱮᱸ ᱛᱷᱟᱹᱨᱤ ᱠᱚ ᱠᱟᱜᱚᱡᱽ ᱵᱟᱫᱽᱛᱮ ᱥᱟᱠᱟᱢᱟᱜ ᱠᱚ ᱦᱮᱸᱥᱮ ᱚᱱᱠᱟᱱᱟᱜ ᱠᱚ ᱵᱮᱵᱚᱦᱟᱨᱚᱜ ᱠᱟᱱᱟ ᱡᱮᱛᱮ ᱚᱱᱟ ᱠᱚ ᱡᱚᱠᱷᱚᱱ ᱮᱢᱱᱤ ᱢᱟ ᱦᱟᱥᱟᱨᱮ ᱢᱮᱥᱟᱜᱼᱟ ᱯᱮᱞᱚᱛᱷᱤᱱ ᱢᱟ ᱦᱟᱥᱟ ᱨᱮ ᱵᱟᱝ ᱢᱮᱥᱟᱜᱼᱟ ᱛᱚ ᱱᱚᱣᱟ ᱠᱚ ᱡᱤᱱᱤᱥ ᱵᱮᱵᱷᱟᱨ ᱞᱮᱠᱷᱟᱱ ᱦᱟᱥᱟ ᱨᱮ ᱜᱤᱲᱤᱡᱚᱦᱚᱸ ᱦᱟᱥᱟ ᱨᱮᱦᱚᱸ ᱢᱮᱥᱟ ᱪᱟᱞᱟᱜᱼᱟ
ᱟᱪ ᱪᱷᱟ
ᱦᱮᱸ ᱱᱚᱣᱟ ᱢᱤᱫᱴᱤᱡ ᱥᱩᱵᱤᱫᱷᱟ ᱠᱟᱱᱟ ᱦᱟᱸᱜ
ᱦᱩᱸ
ᱱᱚᱝᱠᱟ ᱱᱚᱝᱠᱟ ᱛᱮ ᱦᱟᱯᱮᱱ ᱫᱤᱱᱨᱮ ᱟᱥᱟ ᱠᱚᱨᱮ ᱟᱵᱚ ᱵᱚ ᱦᱟᱸᱜ ᱵᱚ ᱱᱚᱝᱠᱟ ᱛᱮ ᱠᱚᱱᱚ ᱢᱤᱫᱴᱤᱡ ᱦᱚᱨ ᱵᱚ ᱵᱮᱱᱟᱣ ᱫᱟᱲᱮᱭᱟᱜᱼᱟ ᱡᱟᱦᱟᱸ ᱫᱚ ᱡᱟᱦᱟᱸ ᱫᱚ ᱯᱟᱞᱟᱥᱴᱤᱠ ᱴᱟᱜ ᱵᱚ ᱦᱳᱭ ᱚᱪᱚᱜ ᱜᱤᱰᱤ ᱫᱟᱲᱮᱭᱟᱜᱼᱟ ᱵᱚ ᱟᱨ ᱵᱟᱝᱠᱷᱟᱱ ᱯᱞᱟᱥᱴᱤᱠ ᱴᱟᱜ ᱡᱟᱦᱟᱸ ᱰᱤᱥᱯᱳᱚᱡᱤᱵᱮᱞ ᱜᱟᱱᱚᱜᱼᱟ ᱡᱮᱠᱳᱱᱳ ᱦᱚᱨ ᱵᱚ ᱯᱟᱸᱡᱟ ᱫᱟᱲᱮᱜᱼᱟ
ᱟᱯᱮ ᱚᱱᱛᱮ ᱫᱚ ᱱᱤᱛᱳᱜ ᱚᱱᱠᱟ ᱫᱟᱜ ᱵᱟᱭ ᱫᱟᱜᱮᱜᱼᱟ ᱱᱤᱛᱳᱜ
ᱱᱤᱛᱚᱜ ᱚᱱᱠᱟ ᱫᱟᱜ ᱫᱚᱭ ᱫᱟᱜ ᱫᱟ ᱨᱤᱢᱤᱞ ᱵᱟᱲᱟ ᱟᱠᱟᱜ ᱦᱟᱸᱜ
ᱟᱪᱪᱷᱟ
ᱨᱤᱢᱤᱞ ᱠᱚᱜᱮ ᱫᱚᱢᱮ ᱚᱱᱠᱟ ᱢᱟᱡᱷᱮ ᱢᱚᱫᱫᱷᱮ ᱫᱟᱜ ᱠᱮᱫᱟᱭ ᱟᱨᱦᱚᱸ ᱵᱚᱱᱫᱚᱭ ᱫᱟᱭ ᱫᱟᱜ ᱠᱮᱫᱟᱭ ᱟᱨᱦᱚᱸ ᱵᱚᱱᱫᱚᱭ ᱫᱟᱭ ᱦᱟᱸᱜ
ᱟᱫᱚ ᱦᱟᱸᱜ ᱟᱥᱟᱲ ᱵᱚᱸᱜᱟ ᱛᱚ ᱦᱟᱸᱜ ᱱᱚᱝᱠᱟ ᱜᱮ ᱫᱟᱜᱟᱭ ᱟᱫᱚ ᱥᱩᱫᱷᱩ ᱢᱤᱫᱴᱤᱡ ᱜᱮ ᱡᱷᱟᱢᱮᱞᱟ ᱫᱚ ᱵᱩᱡᱷᱟᱹᱜᱼᱟ ᱚᱱᱮ ᱜᱩᱸᱰᱤᱭᱟᱵᱤᱱ ᱠᱟᱹᱴᱤᱡ ᱠᱟᱹᱴᱤᱡ ᱮᱠᱫᱚᱢ ᱵᱟᱹᱞᱤ ᱞᱮᱠᱟᱱ ᱡᱟᱦᱟᱸ ᱫᱟᱜ ᱧᱩᱨᱩᱜ ᱟᱥᱮ ᱚᱱᱟ ᱚᱱᱟ ᱫᱟᱜ ᱠᱚᱫᱚ ᱦᱟᱸᱜ ᱠᱤᱱᱛᱩ ᱵᱚᱱᱫᱚ ᱫᱚ ᱦᱟᱸᱜ ᱵᱟᱭ ᱵᱚᱱᱫᱚᱭᱟ ᱢᱤᱫ ᱫᱷᱟᱣ ᱨᱮ ᱟ ᱡᱩᱫᱤ ᱟᱹᱰᱤ ᱜᱟᱱ ᱯᱚᱨᱮ ᱪᱟᱹᱞᱩ ᱤᱫᱤᱜᱼᱟ ᱚᱱᱟ ᱫᱚ ᱦᱟᱸᱜ
ᱦᱮᱸ ᱦᱮᱸ ᱦᱩᱸ ᱴᱷᱤᱠ ᱟᱪᱪᱷᱟ
ᱦᱩᱸ
ᱱᱚᱜᱼᱚᱭ ᱱᱚᱝᱠᱟ ᱵᱮᱡᱟᱨ ᱵᱩᱡᱩᱜ ᱠᱟᱱᱟ ᱥᱚᱵᱽ ᱥᱚᱢᱚᱭ ᱱᱚᱝᱠᱟ ᱠᱩᱸᱰᱤ ᱠᱩᱸᱰᱤ ᱡᱚᱨᱚᱭ ᱫᱟᱭ ᱢᱟᱱᱮ ᱫᱩᱲᱩᱵ ᱠᱚᱨᱮ ᱟᱹᱲᱤᱥ ᱦᱩᱭᱩᱜ ᱠᱟᱱᱟ ᱫᱩᱲᱩᱵ ᱫᱩᱲᱩᱵ ᱛᱮᱢ ᱟᱹᱲᱤᱥ ᱜᱚᱫᱚᱜᱼᱟ ᱵᱮᱡᱟᱨ ᱜᱚᱫᱚᱜᱼᱟ
ᱦᱮᱸ ᱟᱫᱚ ᱦᱟᱸᱜ ᱢᱤᱫ ᱡᱟᱭᱜᱟ ᱨᱮᱜᱮ ᱦᱟᱸᱜ ᱵᱚᱞᱚ ᱛᱷᱤᱨ ᱦᱩᱭ ᱠᱟᱱ ᱫᱚ ᱦᱟᱸᱜ
ᱦᱮᱸ ᱦᱮᱸ ᱡᱟᱦᱟᱸ ᱥᱮᱱ ᱠᱟᱹᱢᱤ ᱠᱟᱹᱥᱱᱤ ᱠᱚᱦᱚᱸ ᱵᱟᱢ ᱪᱟᱞᱟᱣ ᱫᱟᱲᱮᱭᱟᱜᱼᱟ ᱚᱱᱠᱟᱜ ᱠᱟᱱ
ᱦᱩᱸ
ᱟᱪᱪᱷᱟ ᱦᱳᱠ ᱚᱠᱛᱚ ᱠᱚᱢᱟ ᱦᱳᱭᱮᱱ ᱛᱟᱞᱟᱝ-ᱟ
ᱦᱮᱸ ᱦᱮᱸ ᱚᱠᱛᱚ ᱠᱚ ᱦᱩᱭᱮᱱ ᱛᱟᱞᱟᱝ-ᱟ ᱟᱫᱚ ᱦᱟᱸᱜ ᱯᱚᱨᱮᱛᱮ ᱟᱨᱚ ᱜᱟᱞᱢᱟᱨᱟᱣ ᱦᱩᱭᱩᱜᱼᱟ ᱦᱟᱸᱜ
ᱦᱩᱸ
ᱦᱮᱸ ᱢᱟ ᱛᱚᱵᱮ